ᱦᱮᱞᱳ ᱡᱚᱦᱟᱨ ᱜᱮ
ᱦᱚᱸ ᱡᱚᱦᱟᱨ ᱜᱮ ᱪᱮᱫ ᱞᱮᱠᱟ ᱢᱮᱱᱟᱜ ᱵᱟᱲᱟ ᱵᱤᱱᱟ?
ᱮ ᱱᱤᱛᱳᱜ ᱫᱚ ᱪᱤᱠᱟᱹ ᱵᱚᱞᱛᱮ ᱫᱩᱲᱩᱵ ᱠᱟᱱᱟ ᱫᱟᱠᱟ ᱠᱚ ᱡᱚᱢ ᱵᱟᱲᱟ ᱠᱟᱛᱮᱜ ᱥᱮᱛᱟᱜ ᱫᱟᱠᱟ᱾
ᱟᱪᱪᱷᱟ, ᱚᱲᱟᱜ ᱨᱮ ᱪᱮᱫ ᱞᱮᱠᱟ ᱢᱮᱱᱟᱜ ᱵᱟᱲᱟ ᱯᱮᱭᱟ?
ᱟᱫᱚ ᱚᱲᱟᱜ ᱨᱮᱫᱚ ᱚᱲᱟᱜ ᱦᱚᱲ ᱫᱚ ᱱᱟᱯᱟᱭ ᱵᱟᱲᱟ ᱜᱮ ᱢᱮᱱᱟᱜ ᱠᱚᱣᱟ᱾ ᱟᱫᱚ ᱤᱧ ᱫᱚ ᱱᱤᱛᱚᱜ ᱢᱟ ᱦᱳᱥᱴᱮᱞ ᱨᱮ ᱢᱤᱱᱟᱹᱧᱟ᱾
ᱚᱠᱟᱨᱮ?
ᱟᱨ, ᱦᱳᱥᱴᱮᱞ ᱨᱮ
ᱟᱪᱪᱷᱟᱻ ᱟᱪᱪᱷᱟᱻ ᱦᱚᱻ ᱦᱚᱻ ᱦᱚᱻ᱾
ᱟᱨ ᱛᱟᱦᱟᱞᱮ ᱟᱯᱮ ᱚᱲᱟᱜ ᱦᱚᱲ ᱫᱚ ᱠᱚᱦᱚᱸ ᱱᱟᱯᱟᱭ ᱜᱮ ᱡᱟᱹᱱᱤᱡ ᱠᱟᱱ ᱥᱮ ᱚᱠᱟᱞᱮᱠᱟ?
ᱚ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱟᱨ ᱟᱹᱞᱤᱧ ᱦᱚᱸ ᱱᱟᱦᱟᱜ ᱟᱹᱵᱤᱱ ᱞᱮᱠᱟᱜᱮ ᱵᱟᱨᱦᱮ ᱨᱮᱜᱮ ᱢᱮᱱᱟᱜ ᱞᱤᱧᱟᱹ
ᱟᱪᱪᱷᱟ
ᱦᱳᱭ ᱦᱳᱭ
ᱟᱫᱚᱢ ᱪᱤᱠᱟᱹᱜ ᱠᱟᱜᱼᱟ ᱱᱤᱛᱚᱜ ᱚᱞᱚᱜ ᱯᱟᱲᱦᱟᱣ ᱡᱤᱭᱚᱱ ᱨᱮᱦᱚᱸ ᱚᱲᱟᱜ ᱨᱮ ᱛᱟᱦᱮᱸ ᱠᱷᱟᱹᱛᱤᱨ ᱟᱨ ᱚᱞᱚᱜ ᱯᱟᱲᱦᱟᱣ ᱫᱚ ᱵᱟᱢ ᱧᱟᱢᱟ ᱚᱞᱚᱜ ᱯᱟᱲᱦᱟᱣ ᱥᱩᱨ ᱨᱮᱫᱚ ᱱᱚᱝᱠᱟ ᱤᱛᱩᱱ ᱟᱥᱲᱟ ᱠᱚᱦᱚᱸ ᱵᱟᱹᱱᱩᱜ ᱚᱱᱟ ᱠᱷᱟᱹᱛᱤᱨ ᱜᱮ ᱵᱟᱭᱨᱮ ᱥᱮᱫ ᱛᱟᱦᱮᱸ ᱠᱟᱛᱮ ᱜᱮ ᱚᱞᱚᱜ ᱯᱟᱲᱦᱟᱣ ᱠᱟᱹᱢᱤ ᱞᱟᱦᱟ ᱤᱫᱤ ᱦᱩᱭᱩᱜ ᱠᱟᱱᱟ
ᱦᱳᱭ ᱦᱳᱭ ᱦᱳᱭ ᱠᱟᱛᱷᱟ ᱠᱟᱱ ᱜᱮᱭᱟ
ᱦᱮᱸ
ᱟᱫᱚᱞᱤᱧ ᱞᱟᱹᱭᱮᱫᱼᱟ ᱥᱟᱛᱟᱢ ᱦᱩᱱᱟᱹᱝ ᱟᱹᱵᱤᱱ ᱡᱟᱦᱟᱱᱟᱜ ᱵᱤᱱ ᱩᱭᱦᱟᱹᱨ ᱟᱠᱟᱜᱼᱟ ᱵᱟ ᱠᱩᱠᱞᱤ ᱵᱤᱱ ᱫᱚᱦᱚ ᱫᱟᱲᱮᱭᱟᱜᱼᱟ ᱚᱱᱟ ᱪᱮᱛᱟᱱ ᱛᱮᱠᱚ ᱦᱩᱱᱟᱹᱜ ᱞᱟᱝ ᱠᱟᱛᱷᱟ ᱫᱟᱲᱮᱭᱟᱜᱼᱟ
ᱢᱟᱱᱮ ᱤᱧ ᱫᱚ ᱱᱚᱝᱠᱟ ᱫᱚ ᱵᱟᱹᱧ ᱩᱭᱦᱟᱹᱨ ᱟᱠᱟᱱᱟ ᱟᱢ ᱡᱩᱫᱤᱢ ᱩᱭᱦᱟᱹᱨ ᱧᱚᱜ ᱠᱷᱟᱱ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ
ᱟᱪᱪᱷᱟ ᱟᱯᱮᱥᱮᱫ ᱵᱩᱨᱩ ᱠᱚ ᱢᱮᱱᱟᱜ ᱜᱮᱭᱟ ᱥᱮ ᱵᱟᱝ ᱜᱮ
ᱵᱟᱝ ᱟᱞᱮ ᱫᱚ ᱵᱩᱨᱩ ᱫᱤᱥᱚᱢ ᱫᱚ ᱵᱟᱝ ᱠᱟᱱᱟ ᱞᱮ ᱟᱞᱮ ᱥᱮᱫ ᱫᱚ ᱚᱱᱠᱟ ᱥᱟᱨᱡᱚᱢ ᱵᱤᱨ ᱜᱮ ᱢᱮᱱᱟᱜᱼᱟ ᱥᱩᱫᱷᱩ ᱥᱟᱨᱡᱚᱢ ᱵᱤᱨ
ᱟᱪᱪᱷᱟ ᱟᱪᱪᱷᱟ ᱴᱷᱤᱠ ᱜᱮᱭᱟ ᱨᱟᱱ ᱢᱩᱨᱜᱟᱹᱱ ᱪᱮᱫ ᱠᱚᱵᱤᱱ ᱵᱟᱰᱟᱭ ᱟᱠᱟᱜᱼᱟ ᱵᱟᱹᱵᱤᱱ ᱵᱟᱰᱟᱭ ᱟᱠᱟᱜᱼᱟ ᱚᱱᱟ ᱦᱚᱸ ᱠᱤᱪᱷᱩ ᱦᱩᱱᱟᱹᱜ ᱵᱤᱱ ᱞᱟᱹᱭ ᱧᱚᱜ ᱞᱮᱠᱷᱟᱱ ᱴᱷᱤᱠ ᱠᱚᱜᱼᱟ ᱡᱟᱦᱟᱸ ᱡᱮ ᱟᱵᱚ ᱱᱚᱝᱠᱟ ᱱᱚᱨᱢᱟᱞ ᱵᱟᱞᱟ ᱱᱤᱛᱚᱜ ᱞᱟᱡ ᱦᱟᱹᱥᱩ ᱜᱚᱫ ᱠᱮᱫ ᱢᱮᱭᱟ ᱦᱟᱱᱟ ᱡᱚᱢ ᱜᱚᱫᱟ ᱢᱟᱱᱮ ᱚᱱᱠᱟ ᱢᱟᱱᱮ ᱫᱮᱥᱤ ᱵᱟᱞᱟ
ᱟᱫᱚ ᱪᱮᱫ ᱤᱧ ᱞᱟᱹᱭᱟ ᱚᱱᱟ ᱫᱚ ᱨᱟᱱ ᱢᱩᱨᱜᱟᱹᱱ ᱵᱚᱞᱛᱮ ᱫᱚ ᱵᱟᱲᱟᱭ ᱠᱷᱟᱱ ᱫᱚᱢ ᱨᱟᱱ ᱵᱟᱝᱠᱷᱟᱱ ᱵᱤᱨ ᱥᱟᱦᱟᱱ ᱟᱫᱚ ᱤᱧ ᱫᱚ ᱨᱟᱱ ᱵᱚᱞᱛᱮ ᱫᱚ ᱚᱱᱠᱟ ᱱᱟᱜ ᱡᱮᱢᱚᱱ ᱞᱟᱡ ᱠᱚ ᱵᱟᱹᱲᱤᱡ ᱮᱢᱟᱱ ᱞᱮᱱᱠᱷᱟᱱ ᱡᱮᱢᱚᱱ ᱥᱟᱨᱡᱚᱢ ᱡᱚ ᱠᱚ ᱡᱚᱢ ᱵᱟᱲᱟᱭᱟ ᱠᱚ ᱥᱟᱶᱛᱮ ᱯᱤᱭᱟᱨᱤ ᱠᱚ ᱠᱚ ᱢᱟᱱᱮ ᱠᱟᱥᱟ ᱡᱤᱱᱤᱥ ᱠᱚ ᱟᱪᱪᱷᱟ ᱟᱨ ᱢᱤᱫ ᱡᱩᱫᱤ ᱞᱟᱹᱭᱟ ᱫᱚᱢᱮ ᱠᱷᱩᱜ ᱢᱟᱸᱫᱟ ᱞᱟᱜᱟᱣ ᱠᱮᱫ ᱢᱮ ᱠᱷᱟᱱ ᱦᱚᱴᱚᱜ ᱠᱚ ᱡᱩᱫᱤ ᱫᱚᱢᱮ ᱢᱟᱱᱮ ᱡᱟᱢ ᱧᱚᱜ ᱟᱠᱟᱱ ᱛᱟᱢᱟ ᱛᱟᱦᱚᱞᱮ ᱞᱚᱞᱚ ᱫᱟᱜ ᱟᱛᱮᱜ ᱢᱟᱱᱮ ᱫᱟᱜ ᱠᱚ ᱦᱟᱛᱟᱣᱟ ᱥᱟᱶᱛᱮ ᱟᱫᱟ ᱟᱛᱮᱫ ᱨᱮᱱᱟᱜ ᱫᱟᱜ ᱠᱚ ᱧᱩᱭᱟ ᱥᱮ ᱪᱟ ᱠᱚ ᱧᱩᱭᱟ ᱚᱱᱠᱟᱱᱟᱜ ᱤᱧ ᱵᱩᱡᱟ ᱩᱱᱟᱹᱜ ᱠᱤᱪᱷᱩ ᱫᱚ ᱦᱮᱸ ᱵᱟᱹᱲᱛᱤ ᱨᱟᱱ ᱠᱚᱫᱚ ᱵᱟᱹᱧ ᱵᱟᱲᱟᱭ ᱧᱚᱜ ᱜᱮᱭᱟ
ᱟᱪᱪᱷᱟ
ᱛᱟᱦᱚᱞᱮ ᱟᱯᱮ ᱫᱤᱥᱚᱢ ᱫᱚ ᱚᱠᱟᱞᱮᱠᱟ ᱨᱟᱱ ᱢᱩᱨᱜᱟᱹᱱ ᱠᱚ ᱧᱟᱢᱚᱜ ᱠᱟᱱᱟ ᱥᱮ ᱵᱩᱨᱩ ᱫᱤᱥᱚᱢ ᱠᱟᱱᱟ ᱯᱮ
ᱟᱪᱪᱷᱟ ᱟᱞᱮᱥᱮᱫ ᱫᱚ ᱟᱞᱮᱥᱮᱫ ᱦᱚᱸ ᱱᱟᱦᱟᱜ ᱵᱤᱨᱵᱩᱨᱩ ᱠᱚᱢᱟ ᱵᱟᱹᱱᱩᱜᱼᱟ ᱵᱤᱨᱦᱚᱸ ᱵᱟᱹᱱᱩᱜᱼᱟ ᱟᱨ ᱵᱩᱨᱩ ᱵᱤᱨ ᱫᱚ ᱚᱱᱟ ᱦᱩᱰᱤᱧ ᱫᱷᱟᱨᱟ ᱯᱚᱴᱟᱥ ᱵᱤᱨ ᱚᱱᱟ ᱥᱟᱦᱟᱱ ᱠᱚ ᱧᱟᱢᱚᱜ ᱞᱮᱠᱟᱱ ᱵᱤᱨ ᱠᱟᱱᱟ ᱱᱟᱦᱟᱜ ᱟᱫᱚ ᱚᱱᱠᱟ ᱜᱮ ᱱᱟᱦᱟᱜ ᱵᱩᱨᱩᱢᱟ ᱱᱟᱦᱟᱜ ᱵᱟᱹᱱᱩᱜ ᱟᱠᱟᱜᱼᱟ ᱟᱫᱚ ᱵᱟᱲᱟᱭ ᱞᱮᱠᱟᱛᱮ ᱱᱟᱦᱟᱜ ᱡᱟᱦᱟᱸ ᱛᱤᱱᱟᱹᱜ ᱤᱧ ᱵᱟᱲᱟᱭ ᱠᱟᱜᱼᱟ ᱤᱱᱟᱹᱜ ᱦᱟᱸᱜ ᱤᱧ ᱞᱟᱹᱭ ᱟᱵᱤᱱ ᱠᱟᱱᱟ ᱟᱫᱚ ᱨᱟᱱ ᱞᱮᱠᱟ ᱫᱚ ᱱᱟᱦᱟᱜ ᱦᱳᱭ ᱡᱟᱦᱟᱸ ᱟᱵᱚᱱᱟᱜ ᱞᱟᱡ ᱦᱟᱹᱥᱩ ᱜᱚᱫ ᱵᱚᱱᱟ ᱠᱤ ᱡᱷᱟᱰᱟ ᱦᱩᱭ ᱜᱚᱫ ᱮᱱᱟ ᱚᱱᱟ ᱞᱟᱹᱜᱤᱫ ᱫᱚ ᱦᱟᱜ ᱠᱟᱹᱣᱦᱟᱹ ᱵᱤᱱ ᱧᱮᱞ ᱟᱠᱟᱫ ᱜᱮᱭᱟ ᱠᱟᱹᱣᱦᱟᱹ ᱫᱟᱨᱮ
ᱦᱮᱸ ᱧᱮᱞ ᱫᱚᱞᱤᱧ ᱧᱮᱞ ᱟᱠᱟᱫᱟ
ᱠᱟᱹᱣᱦᱟᱹ ᱪᱷᱟᱞ ᱠᱚ ᱞᱟᱹᱭᱟ ᱠᱟᱹᱣᱦᱟᱹ ᱪᱷᱟᱞ ᱮᱢ ᱟᱹᱜᱩ ᱠᱮᱜᱼᱟ ᱟᱹᱜᱩ ᱠᱟᱛᱮᱫ ᱦᱟᱜ ᱮᱢ ᱨᱤᱫ ᱠᱮᱫᱮᱜᱼᱟ ᱨᱤᱫᱚᱞ ᱨᱟᱥᱟ ᱮᱢ ᱚᱰᱚᱠ ᱠᱮᱫᱼᱟ ᱨᱟᱥᱟ ᱚᱰᱳᱚᱠ ᱠᱟᱛᱮᱫ ᱱᱟᱦᱟᱜ ᱚᱱᱟ ᱡᱟᱦᱟᱸ ᱢᱮᱬᱦᱮᱫ ᱡᱤᱱᱤᱥ ᱠᱟᱱᱟ᱾ ᱵᱷᱤᱱᱴᱤ ᱦᱩᱭᱩᱜ ᱡᱟᱦᱟᱸ ᱦᱩᱭᱩᱜ ᱠᱟᱱᱟ ᱢᱮᱬᱦᱮᱫ ᱡᱤᱱᱤᱥ ᱠᱟᱹᱴᱤᱡ ᱥᱮᱸᱜᱮᱞ ᱨᱮᱢ ᱞᱚᱞᱚ ᱠᱮᱫᱼᱟ ᱞᱚᱞᱚ ᱠᱟᱛᱮᱫ ᱟᱫᱚ ᱚᱸᱰᱮ ᱱᱟᱦᱟᱜ ᱮᱢ ᱪᱷᱩᱪ ᱠᱮᱫᱼᱟ ᱧᱚᱜ ᱠᱟᱫᱟ ᱚᱱᱟ ᱡᱟᱦᱟᱸ ᱨᱮᱢ ᱡᱚᱵᱮ ᱠᱮᱜᱼᱟ ᱟᱫᱚ ᱚᱱᱟᱜᱮᱢ ᱧᱩᱭᱟ ᱚᱱᱟ ᱢᱤᱫᱴᱟᱝ ᱨᱟᱱ ᱦᱟᱜ ᱞᱟᱡ ᱦᱟᱹᱥᱩ ᱚᱱᱟ ᱢᱟᱱᱮ ᱚᱱᱟ ᱥᱩᱞᱩᱡ ᱡᱷᱟᱲᱟ ᱠᱚᱦᱚᱸ ᱚᱱᱟ ᱫᱚ ᱪᱟᱵᱟᱜᱼᱟ ᱟᱨ ᱱᱟᱦᱟᱜ ᱵᱚᱱ ᱞᱟᱹᱭ ᱚᱱᱟ ᱰᱤᱰᱷᱟᱹᱣᱲᱤ ᱰᱤᱰᱷᱟᱹᱣᱲᱤ ᱫᱚ ᱪᱮᱫ ᱯᱮ ᱞᱟᱹᱭ ᱟ ᱡᱟᱹᱱᱩᱢ ᱵᱤᱞᱤ ᱦᱟᱱᱟ
ᱦᱮᱸ ᱡᱟᱹᱱᱩᱢ ᱵᱤᱞᱤ ᱞᱮ ᱞᱟᱹᱭᱟ ᱦᱮᱸ
ᱟᱪᱷᱟ ᱟᱪᱷᱟ ᱦᱚᱰᱤ ᱰᱷᱟᱹᱨ ᱚᱱᱟ ᱚᱱᱟ ᱡᱟᱹᱱᱩᱢ ᱵᱤᱞᱤ ᱨᱮᱭᱟᱜ ᱟᱪᱷᱟ ᱨᱮᱦᱚᱸ ᱟᱸᱜ ᱚᱱᱮ ᱡᱮᱛᱮ ᱵᱮ ᱢᱟ ᱫᱟᱜ ᱦᱜ ᱧᱟᱢ ᱢᱮᱭᱟ ᱩᱱ ᱡᱚᱦᱚᱜ ᱫᱚ ᱦᱱᱟᱜ ᱚᱱᱟ ᱚᱱᱟᱢ ᱛᱚᱜᱚᱡ ᱠᱟᱫᱟ ᱚᱱᱟ ᱤᱭᱟᱹᱛᱮ ᱪᱷᱟᱞ ᱛᱮᱛ ᱚᱱᱟᱢ ᱛᱚᱜᱚᱡ ᱞᱮᱠᱷᱟᱱ ᱱᱟᱹᱲᱨᱤ ᱠᱚ ᱵᱟᱝ ᱱᱟᱜ ᱦᱟᱹᱥᱩᱣᱟ ᱩᱱ ᱡᱚᱦᱠᱷ ᱦᱟᱸᱜ ᱚᱱᱟ ᱦᱜ ᱡᱚᱢ ᱞᱮᱠᱷᱟᱱ ᱦᱟᱸᱜ ᱵᱮᱥᱚᱜᱼᱟ
ᱦᱳᱭ
ᱧᱮᱞ ᱞᱮᱠᱷᱟᱱ ᱫᱚ ᱟᱨ ᱟᱹᱰᱤᱜᱟᱱ ᱚᱱᱠᱟ ᱢᱟ ᱫᱷᱩᱵᱤ ᱜᱷᱟᱥ ᱧᱮᱞ ᱯᱟᱭᱟ ᱠᱚ ᱚᱱᱟᱢ ᱜᱮᱫ ᱞᱮᱱᱠᱷᱟᱱ ᱫᱚ ᱚᱱᱟᱢ ᱨᱤᱫ ᱟᱛᱮᱫ ᱚᱱᱟ ᱨᱟᱥᱟᱢ ᱞᱟᱜᱟᱣᱮᱫ ᱠᱷᱟᱱ ᱫᱚ ᱱᱟᱦᱟᱜ ᱚᱱᱟ ᱯᱟᱭᱟ ᱛᱮᱦᱚᱸ ᱱᱟᱦᱟᱜ ᱚᱱᱟ ᱛᱮᱦᱚᱸ ᱢᱟᱭᱟᱢ ᱵᱚᱱᱫᱚᱜᱼᱟ᱾ ᱫᱷᱩᱵᱤ ᱜᱟᱥ ᱦᱚ ᱚᱱᱠᱟᱜ ᱜᱮ ᱚᱱᱟ ᱨᱟᱥᱟ ᱚᱰᱳᱠ ᱠᱟᱛᱮ ᱡᱟᱦᱟᱸ ᱨᱮᱢ ᱜᱮᱫ ᱠᱚᱜᱼᱟ ᱚᱸᱰᱮᱢ ᱞᱟᱜᱟᱣᱫ ᱠᱷᱟᱱ ᱫᱚ ᱚᱱᱟ ᱢᱤᱫᱴᱟᱝ ᱵᱮᱥᱚᱜᱼᱟ᱾ ᱦᱳᱭ
ᱱᱚᱜᱼᱚᱭ ᱛᱟᱦᱚᱞᱮ ᱟᱹᱰᱤ ᱠᱤᱪᱷᱩ ᱜᱮ ᱨᱟᱱ ᱢᱩᱨᱜᱟᱹᱱ ᱫᱚ ᱢᱚᱴᱟᱢᱩᱴᱤ ᱫᱚᱢ ᱵᱟᱲᱟᱭᱟ ᱡᱟᱦᱟᱸ ᱫᱚ ᱦᱩᱭᱩᱜ ᱠᱟᱱᱟ ᱯᱟᱨᱛᱷᱚᱢᱤᱠ ᱪᱤᱠᱤᱛᱥᱟ ᱫᱚ ᱚᱱᱟ ᱯᱨᱟᱛᱷᱚᱢᱤᱠ ᱪᱤᱠᱤᱥ ᱪᱥᱟ ᱫᱚ ᱵᱟᱰᱟᱭ ᱞᱟᱹᱠᱛᱤ ᱪᱮᱫᱟᱜ ᱥᱮ ᱱᱤᱛᱚᱜᱜᱦᱚᱴᱟᱛ ᱜᱮ ᱡᱫᱤᱢ ᱡᱟᱦᱟᱸ ᱪᱤᱠᱟᱹᱭᱱᱟ ᱚᱱᱟ ᱫᱚ ᱱᱤᱛᱚᱜ ᱰᱟᱠᱛᱟᱨ ᱥᱮ ᱦᱟᱥᱯᱟᱛᱟᱞ ᱚᱠᱟᱨᱮᱢ ᱧᱟᱢᱟ ᱦᱮᱸ
ᱦᱳᱭ ᱦᱳᱭ ᱦᱳᱭ
ᱦᱮᱸ ᱟᱫᱚ ᱱᱚᱜᱼᱚᱭ ᱡᱮ ᱱᱚᱣᱟ ᱠᱚᱢ ᱢᱮᱛᱟᱫᱤᱧᱟ ᱚᱱᱟ ᱠᱚᱦᱚᱸ ᱞᱩᱛᱩᱨᱤᱧ ᱨᱮᱵᱮᱫ ᱫᱚᱦ ᱠᱟᱜ ᱤᱧᱟᱹᱜ ᱦᱚᱸ ᱡᱩᱫᱤ ᱥᱮ ᱟᱞᱮ ᱠᱚᱣᱟᱜ ᱦᱚᱸ ᱡᱟᱦᱟᱸᱭ ᱜᱮ ᱫᱚᱥ ᱥᱩᱵᱤᱫᱟ ᱥᱩᱵᱤᱫᱷᱟᱜ ᱛᱟᱠᱚᱣᱟ ᱯᱨᱟᱛᱷᱚᱢᱤᱠ ᱪᱤᱠ ᱚᱱᱟ ᱠᱚᱫᱚ ᱵᱮ ᱷᱟᱨ ᱜᱟᱱᱚᱜᱼᱟ ᱚᱱᱟ ᱠᱷᱟᱹᱛᱤᱨ ᱚᱱᱟᱢ ᱞᱟᱹᱭ ᱠᱷᱟᱹᱛᱤᱨ ᱥᱮ ᱟᱹᱰᱤ ᱟᱭᱢᱟ ᱟᱭᱢᱟ ᱥᱟᱨᱦᱟᱣᱤᱧ ᱯᱟᱦᱴᱟ ᱥᱮᱫ ᱠᱷᱚᱱ
ᱦᱮᱸ ᱦᱮᱸ
ᱟᱨ ᱛᱟᱦᱚᱞᱮ ᱚᱱᱠᱟ ᱨᱟᱱᱩ ᱨᱟᱱ ᱠᱚᱫᱚ ᱟᱯᱮ ᱵᱤᱫᱽᱫ ᱥᱚᱢᱯᱚᱨ ᱫᱚ ᱧᱟᱢᱚᱜ ᱟᱥᱮ ᱵᱟᱝ
ᱟᱪᱷᱟ ᱵᱤᱨ ᱢᱟ ᱵᱟᱹᱱᱩᱜᱼᱟ ᱨᱟᱱᱩ ᱦᱚᱸ ᱚᱱᱠᱟ ᱢᱟ ᱵᱟᱝ ᱜᱮ ᱦᱟᱸ ᱠᱚ ᱵᱮᱱᱟᱣᱟ ᱟᱞᱮ ᱥᱮᱫ ᱢᱟ ᱟᱫᱚ ᱚᱱᱟ ᱨᱟᱱᱩ ᱠᱚᱫᱚ ᱱᱟᱦᱟᱜ ᱠᱤᱨᱤᱧ ᱟᱞᱮ ᱟᱞᱮ ᱫᱚ ᱦᱟᱴ ᱨᱮ
ᱦᱩᱸ
ᱠᱤᱨᱤᱧ ᱨᱟᱱᱩᱩ ᱛᱮᱜᱮ ᱟᱜ ᱫᱚ ᱟᱞᱮ ᱫᱚ ᱟᱜ ᱞᱮ ᱦᱺᱰᱤᱭᱮᱫᱼᱟ ᱥᱮᱫᱟᱭ ᱫᱚ ᱠᱚ ᱵᱮᱱᱟ ᱵᱟᱲᱟᱭ ᱜᱮᱭᱟ ᱫᱚ ᱚᱱᱟ ᱨᱮᱦᱮᱫ ᱠᱚᱦᱚᱸ ᱵᱟᱢ ᱵᱟᱲᱟᱭ ᱠᱟᱜ ᱠᱷᱟᱱ ᱫᱚ ᱚᱠᱟ ᱠᱟᱲᱤ ᱵᱟᱹᱦᱩ ᱨᱮᱦᱮᱫ ᱚᱱᱟ ᱧᱮᱞ ᱟᱠᱟᱫ ᱵᱤᱱ ᱥᱮ ᱠᱟᱹᱲᱤ ᱵᱟᱹᱦᱩ
ᱤᱧ ᱫᱚ ᱨᱟᱱᱩ ᱨᱮᱱᱟᱜ ᱨᱮᱦᱮᱫ ᱫᱚ ᱡᱷᱚᱛᱚᱧ ᱧᱮᱞ ᱟᱠᱟᱫᱟ ᱧᱩᱛᱩᱢ ᱫᱚ ᱢᱤᱫᱴᱟᱝ ᱦᱚᱸ ᱵᱟᱹᱧ ᱵᱟᱲᱟᱭᱟ
ᱟᱪᱷᱟ ᱦᱳᱭᱛᱳ ᱟᱹᱞᱤᱧ ᱫᱚ ᱢᱤᱫᱴᱟᱝ ᱜᱮᱞᱤᱧ ᱪᱤᱱᱦᱟᱹᱣ ᱟᱠᱟᱱᱟ ᱠᱟᱹᱲᱤ ᱵᱟᱹ ᱚᱱᱟ ᱡᱟᱦᱟᱸ ᱥᱚᱠᱛᱚ ᱦᱮᱣᱨᱟ᱾ ᱠᱟᱹᱡ ᱛᱟᱞᱟ ᱚᱱᱟ ᱥᱟᱠᱟᱢ ᱦᱟᱸᱜ ᱠᱟᱹᱡ ᱛᱟᱨᱟᱢ ᱡᱚᱢ ᱨᱮᱦᱚᱸ ᱚᱱᱟ ᱫᱚ ᱢᱤᱫᱴᱟᱝ ᱦᱮᱞᱛᱷ ᱞᱟᱹᱜᱤᱫ ᱢᱟ ᱟᱹᱰᱤ ᱢᱟᱨᱟᱝ ᱨᱟᱱ ᱠᱟᱱ ᱜᱮᱭᱟ ᱚᱱᱟ ᱫᱚ ᱪᱮᱫ ᱨᱮᱠᱚ ᱨᱟᱱᱼᱟ ᱚᱱᱟ ᱫᱚ ᱵᱟᱹ ᱵᱟᱲᱟᱭ ᱟᱠᱟᱫᱟᱼᱟ ᱫᱤᱱᱮᱢ ᱡᱚᱢ ᱚᱱᱟ ᱦᱚᱸ ᱴᱷᱤᱠ ᱜᱮᱭᱟ ᱚᱱᱟ ᱥᱚᱠᱛ ᱦᱮᱣᱨᱟ ᱡᱟᱦᱟ ᱚᱱᱟ ᱛᱟᱹᱲᱤ ᱵᱟᱦᱩ
ᱦᱸ
ᱟᱨᱮᱡ ᱧᱩᱛᱩᱢ ᱫᱚ
ᱦᱮᱸ ᱟᱫᱚ ᱟᱵᱚᱣᱟᱜ ᱢᱮᱫ ᱛᱟᱞᱟ ᱨᱮᱫᱚ ᱢᱟᱱᱮ ᱵᱤᱨ ᱵᱩᱨᱩ ᱛᱟᱞᱟ ᱨᱮᱫᱚ ᱢᱟᱱᱮ ᱨᱟᱱ ᱢᱩᱨᱜᱟᱹᱱ ᱛᱮᱜᱮ ᱯᱮᱨᱮᱡ ᱟᱠᱟᱱᱟ ᱡᱚᱛᱚᱜ ᱡᱩᱫᱤᱢ ᱵᱟᱲᱟᱭ ᱠᱷᱟᱱ ᱟᱫᱚ ᱡᱮᱢᱚᱱ ᱟᱞᱮ ᱤ ᱧᱮᱞ ᱵᱟᱲᱟᱭᱟᱹᱧ ᱥᱟᱨᱡᱚᱢ ᱞᱟᱦᱟ ᱛᱮᱫᱚ ᱚᱱᱠᱟ ᱫᱚ ᱵᱟᱠᱚ ᱟᱹᱷᱨᱤᱧ ᱠᱟᱱᱟ ᱥᱟᱨᱡᱚᱢ ᱡᱟᱦᱟᱸ ᱡᱚᱜᱼᱟ ᱟᱨ ᱡᱚ ᱠᱟᱛᱮ ᱛ ᱧᱩᱨᱩᱜᱼᱟ ᱟᱫᱚ ᱧᱩᱨᱩ ᱞᱮᱠᱷᱟᱱ ᱞᱟᱦᱟ ᱛᱮᱫᱚ ᱚᱱᱠᱟ ᱵᱤᱨ ᱵᱩᱨᱩ ᱨᱧ ᱧᱩᱨᱩ ᱠᱚᱜᱼᱟ ᱵᱟᱠᱚ ᱦᱟᱞᱟᱝ ᱵᱟᱲᱟ ᱠᱤᱱᱛᱩ ᱤᱧ ᱢᱤᱫ ᱵᱟᱨ ᱵᱚᱪᱷᱚᱨ ᱫᱚᱧ ᱧᱮᱞᱮᱫ ᱠᱚᱣᱟ ᱫᱚᱢᱮ ᱵᱚᱥᱛᱟ ᱵᱚᱥᱛᱟ ᱦᱟᱞᱟᱝ ᱠᱚ ᱪᱟᱜ ᱟᱨ ᱠᱚ ᱟᱹᱠᱷᱨᱤᱧᱫᱟ ᱟᱫᱚ ᱵᱟᱝᱢᱟ ᱚᱱᱟ ᱫᱚ ᱚᱱᱠᱟ ᱧᱮᱞᱚᱜ ᱠᱟᱱᱟ ᱨᱟᱱ ᱢᱩᱨᱜᱟᱹᱱ ᱮᱢᱟᱱ ᱛᱮᱱᱟᱜ ᱠᱚᱨᱮ ᱠᱚ ᱵᱮᱵᱚᱦᱟᱨᱟ ᱚᱱᱟ ᱠᱷᱟᱹᱛᱤᱨ ᱱᱚᱣᱟ ᱠᱚᱫᱚ ᱠᱤᱨᱤᱧ ᱟᱹᱨᱤ ᱟᱠᱨᱤᱧ ᱦᱚᱸ ᱢᱚᱴᱟᱢ ᱢᱩᱴᱤ ᱜᱟᱱᱚᱜ
ᱟᱞᱮ ᱦᱚᱸ ᱦᱟᱴ ᱠᱚᱨᱮ ᱫᱚᱠᱚ ᱟᱹᱠᱷᱨᱤᱧᱟ ᱚᱠᱚᱭ ᱠᱚᱣᱟᱜ ᱪᱮᱫ ᱥᱟᱨᱡᱚᱢ ᱢᱟᱱᱮ ᱟᱞᱮ ᱥᱮᱫ ᱦᱚᱸ ᱥᱟᱨᱡᱚᱢ ᱵᱤᱨ ᱵᱟᱹᱱᱩᱜᱼᱟ ᱟᱫ ᱮᱱᱦᱚᱸ ᱢᱟᱱᱮ ᱚᱠᱟ ᱟᱹᱛᱩ ᱠᱚᱨᱮ ᱥ ᱦᱟᱜ ᱚᱱᱠᱟ ᱦᱟᱴ ᱠᱚ ᱟᱹᱜᱩ ᱵᱟᱲᱟᱭ ᱜᱮᱭᱟ ᱟᱠᱷᱨᱤᱧ ᱟᱠᱚ ᱦᱟᱴ ᱠᱚᱨᱮ ᱦᱚᱸ
ᱚ
ᱦᱚ
ᱛᱟᱦᱚᱞᱮ ᱥᱟᱨᱡᱚᱢ ᱫᱟᱨᱮ ᱠᱚ ᱵᱟᱹᱱᱩᱜᱼᱟ ᱛᱟᱦᱚᱞᱮ ᱯᱤᱴᱷᱟᱹ ᱞᱟᱴᱷᱟ ᱫᱚ ᱪᱮᱫ ᱠᱚᱨᱮ ᱯᱮ ᱵᱮᱱᱟᱣᱟ
ᱯᱤᱴᱷᱟᱹ ᱞᱟᱛᱷᱟ ᱦᱚᱸ ᱟᱞᱮ ᱫᱚ ᱥᱟᱨᱡᱚᱢ ᱨᱮᱜᱮᱞᱮ ᱵᱮᱱᱟᱣᱟ ᱟᱫᱚ ᱠᱤᱨᱤᱧᱟᱞᱮ ᱚᱱᱟ ᱥᱟᱠᱟᱢ ᱦᱚᱸ ᱡᱚᱛᱚ ᱠᱤᱪᱷᱩ ᱜᱮ ᱠᱤᱨᱤᱧ ᱫᱚ ᱛᱟᱹᱱᱤ ᱦᱚᱸ ᱠᱤᱨᱤᱧ ᱥᱟᱨᱡᱚᱢ ᱥᱟᱠᱟᱢ ᱦᱚᱸ ᱠᱤᱨᱤᱧ ᱟᱨᱦᱚᱸ ᱡᱟᱦᱟ ᱫᱚ ᱦᱟᱜ ᱦᱩᱭᱩᱜ ᱠᱟᱱᱟ ᱯᱟᱛᱲᱟ ᱯᱷᱩᱲᱩᱜ ᱵᱚᱸᱜᱟ ᱵᱟᱠᱷᱨᱟ ᱚᱱᱟᱦᱚ ᱱᱟᱦᱟᱜᱞᱮ ᱠᱤᱨᱤᱧᱟ ᱯᱷᱩᱲᱩᱜ ᱥᱟᱠᱟᱢ ᱜᱮ ᱱᱟᱦᱟᱜ ᱞᱮ ᱠᱤᱨᱤᱧᱮᱫᱼᱟ ᱟᱨ ᱦᱩᱭᱩᱜ ᱠᱟᱱᱟ ᱱᱚᱣᱟ ᱩᱫ ᱠᱚ ᱩᱫ ᱠᱚᱦᱚᱸ ᱦᱜ ᱞᱮ ᱠᱤᱨᱤᱧ ᱜᱮᱭᱟ ᱱᱚᱝᱠᱟ ᱥᱚᱭ ᱴᱟᱠᱟ ᱠᱤᱞᱳ ᱟᱨ ᱵᱟᱝ ᱚᱠᱟ ᱛᱤᱱᱟᱹᱜ ᱟᱜ ᱠᱚ ᱡᱩᱲᱩ ᱠᱟᱜᱼᱟ ᱯᱟᱹᱭᱞᱟᱹ ᱠᱚᱛᱮ ᱚᱱᱟ
ᱦᱸ ᱟᱫᱚ ᱟᱞᱮ ᱫᱤᱥᱚᱢ ᱫᱚ ᱚᱱᱟ ᱠᱚᱫᱚ ᱠᱤᱨᱤᱧ ᱫᱚ ᱵᱟᱝ ᱞᱟᱜᱟᱣ ᱞᱮᱭᱟ ᱪᱮᱫᱟᱜ ᱥᱮ ᱚᱱᱟ ᱫᱚ ᱚᱲᱟᱜ ᱠᱩ ᱰᱟᱹᱢ ᱠᱚ ᱨᱮᱜᱮ ᱧᱟᱢᱚᱜᱼᱟ ᱟᱨ
ᱦᱚᱭ
ᱟᱨ ᱥᱟᱠᱟᱢ ᱡᱟᱦᱟᱸ ᱥᱟᱨᱡᱚᱢ ᱥᱟᱠᱟᱢ ᱫᱚ ᱯᱨᱚᱛᱮᱠ ᱚᱲᱟᱜ ᱢᱟᱱᱮ ᱮ ᱪᱟ ᱛᱮᱜᱮᱢ ᱧᱟᱢᱟ ᱥᱟᱨᱡᱚᱢ ᱥᱟᱠᱟ ᱫᱚ ᱯᱚᱨᱮᱵᱮᱫ ᱟᱠᱟᱫᱟ ᱢᱟᱱᱮ ᱡᱟᱦᱟᱱᱟᱜ ᱠᱷᱟᱱ ᱜᱮ ᱥᱟᱨᱡᱚᱢ ᱥᱟᱠᱟᱢ ᱟᱨᱠᱤ ᱳᱭ ᱡᱟᱦᱟᱱᱟᱜ ᱩᱞᱮ ᱨᱤᱫ ᱟᱠᱟᱱᱤᱜᱼᱟ ᱥᱟᱨᱡᱚᱢ ᱥᱟᱠᱟᱢ ᱫᱚᱦᱚ ᱠᱮᱫᱟᱭ ᱟᱡᱟ ᱠᱟᱴᱠᱚᱢᱮ ᱨᱤᱫ ᱟᱱᱤᱡᱟ ᱥᱟᱨᱡᱚᱢ ᱥᱟᱠᱟᱢ ᱨᱮ ᱫᱚᱦᱚ ᱠᱮᱫᱟᱭ ᱚᱱᱠᱟᱱᱚᱜᱼᱟ
ᱦᱳᱭᱛᱳ
ᱟᱨ ᱥᱟᱶᱛᱮ ᱧᱮᱞᱚᱜ ᱠᱟᱱᱟ ᱟᱞᱮ ᱥᱮᱫ ᱫᱚ ᱚᱱᱮ ᱥᱟᱠᱟᱢ ᱠᱚᱦᱚᱸ ᱫᱚᱠᱚ ᱦᱮᱡ ᱵᱟᱲᱟᱭᱟ ᱢᱟᱱᱮ ᱢᱟᱨᱟᱝ ᱯᱟᱛᱲᱟ ᱠᱚ ᱛᱮᱭᱟᱨᱟ ᱡᱟᱦᱟᱸ ᱢᱚᱴᱟ ᱢᱩᱴᱤ ᱚᱱᱠᱟ ᱦᱟᱡᱟᱨ ᱨᱮ ᱯᱮ ᱥᱚ ᱴᱟᱠᱟ ᱚᱱᱠᱟᱱ ᱢᱮᱴᱟᱝ ᱦᱟᱡᱟᱨ ᱯᱮᱥᱚ ᱯᱩᱱ ᱥᱚ ᱚᱱᱠᱟ ᱠᱟᱛᱮ ᱠᱚ ᱟᱹᱠᱷᱨᱤᱧ ᱵᱟᱲᱟᱭᱟ ᱟᱨᱠᱤ
ᱦᱳᱭ ᱟᱞᱮ ᱚᱱᱠᱟ ᱜᱮ ᱱᱟᱜ ᱞᱮ ᱠᱤᱨᱤᱧᱟ ᱥᱟᱠᱟᱢ ᱠᱚᱫᱚ ᱵᱟᱝ ᱫᱚᱛᱟᱹᱱᱤ ᱟᱫᱚ ᱞᱟᱹᱠᱛᱤ ᱩᱛᱟᱹᱨᱚᱜ ᱠᱷᱟᱱ ᱵᱟᱭ ᱛᱟᱦᱮᱸ ᱠᱷᱟᱱ ᱢᱟ ᱠᱤᱨᱤᱧ ᱦᱚᱸ ᱯᱟᱲᱟᱜ ᱜᱮᱭᱟ
ᱦᱮᱸ ᱦᱮᱸ
ᱦᱳᱭ
ᱦᱮᱸ ᱟᱫᱚ ᱦᱟᱴ ᱥᱮᱫ ᱫᱩᱧ ᱧᱮᱞ ᱫᱟ ᱟᱹᱠᱷᱨᱤᱧ ᱫᱩᱧ ᱧᱮᱞ ᱵᱟᱲᱟ ᱟᱠᱟᱫᱟ ᱦᱟᱴᱤᱧ ᱪᱟᱞᱟᱣ ᱧᱮᱱᱟ ᱥᱟᱞᱟᱢ ᱠᱚᱠᱚ ᱟᱠᱷᱨᱤᱧ ᱫᱟ ᱟᱫᱩᱧ ᱞᱟᱭᱫᱟ ᱢᱟ ᱟᱞᱮ ᱢᱟ ᱵᱤᱨ ᱫᱤᱥᱚᱢ ᱨᱮ ᱥᱟᱠᱟᱢ ᱫᱚ ᱚᱠᱚᱭ ᱟᱨᱚ ᱠᱚ ᱦᱟᱛᱟᱣ ᱛᱟᱠᱚᱣᱟ ᱟᱫᱚᱠᱚ ᱵᱟᱝ ᱦᱟᱛᱟᱣ ᱫᱚᱠᱚ ᱦᱟᱛᱟᱣ ᱠᱚᱫᱚ ᱡᱟᱦᱟᱸ ᱵᱟᱡᱟᱨ ᱠᱚᱨᱮᱫ ᱱᱩᱠᱩ ᱫᱚ ᱥᱟᱠᱟᱢ ᱚᱠᱛᱚ ᱦᱚᱸᱛᱚ ᱵᱟᱭ ᱧᱟᱢᱟ ᱡᱮ ᱤᱧ ᱯᱤᱴᱷᱟᱹ ᱡᱚᱢ ᱥᱟᱱᱟᱧ ᱠᱟᱱᱟ ᱥᱟᱠᱟᱢᱧ ᱦᱮᱡ ᱟᱹᱜᱩ ᱠᱟᱛᱮᱧ ᱯᱤᱴᱷᱟᱹ ᱞᱮᱜᱮ
ᱦᱳᱭ ᱦᱳᱭ
ᱟᱫᱚ ᱯᱤᱴ ᱯᱤᱴᱷᱟᱹ ᱞᱟ ᱯᱤᱴᱷᱟᱹ ᱞᱟᱴᱷᱟ ᱵᱚᱞᱛᱮ ᱪᱤᱠᱟ ᱪᱟᱲᱯᱟ ᱯᱤᱴᱷᱟᱹᱭ ᱫᱚ ᱪᱮᱫ ᱞᱮᱠᱟ ᱠᱟ ᱠᱟᱛᱮ ᱯᱮ ᱯᱤᱴᱷᱟᱹᱣᱟ ᱢᱟᱱᱮ ᱵᱟᱨ ᱨᱚᱠᱚᱢ ᱠᱟᱛᱮ ᱟᱞᱮ ᱫᱚᱞᱮ ᱯᱤᱴᱷᱟᱹ ᱵᱟᱲᱟᱭᱟ ᱢᱤᱫ ᱫᱚ ᱩᱛᱩ ᱠᱟᱛᱮ ᱢᱤᱫᱴᱟᱝ ᱫᱚ ᱵᱮᱨᱮᱞ ᱛᱮᱜᱮ ᱥᱩᱠᱨᱤ ᱡᱤᱞ ᱢᱟᱱᱮᱢ ᱥᱤᱯᱤ ᱠᱮᱫ ᱛᱮ ᱛᱟᱯᱚᱨᱮᱢ ᱪᱷᱟᱲᱯᱟ ᱯᱤᱴᱷᱟᱹᱭᱟ ᱟᱫᱚ ᱟᱯᱮ ᱥᱮᱫ ᱫᱚ ᱚᱠᱟ ᱞᱮᱠᱟ
ᱦᱳᱭ ᱟᱞᱮ ᱦᱚᱸᱚᱸ ᱚᱱᱠᱟᱜᱮ ᱡᱟᱦᱟ ᱱᱚᱣᱟ ᱥᱩᱠᱨᱤ ᱡᱤᱞ ᱦᱩᱭᱱᱟ ᱟᱨ ᱯᱷᱟᱨᱟᱠ ᱡᱤᱞ ᱦᱩᱭᱱᱟ ᱥᱤᱢ ᱡᱤᱞ ᱠᱚ ᱯᱩᱭᱭᱞᱩ ᱛᱮᱫᱚ ᱚᱱᱟ ᱢᱟᱱᱮᱢ ᱟᱹᱨᱩᱵ ᱯᱷᱩᱨ ᱪ ᱠᱮᱭᱟ ᱚᱱᱟ ᱡᱤᱞ ᱠᱚᱢᱟ ᱜᱮᱫ ᱴᱷ ᱠᱟᱛᱮᱫ ᱟᱨᱩᱵ ᱯᱷᱟᱨᱪᱟ ᱠᱮᱭᱟ ᱟᱨᱩᱯ ᱯᱷᱩᱨᱪᱟᱹ ᱠᱟᱛᱮᱫ ᱦᱟᱸᱜ ᱚᱸᱰᱮᱜᱮ ᱵᱮᱨᱮᱞ ᱨᱮᱜᱮ ᱦᱟᱸᱜ ᱱᱚᱣᱟ ᱥᱟᱥᱟᱝᱢ ᱮᱢᱟᱫᱟ ᱢᱚᱥᱞᱟᱢ ᱮᱢᱟᱫᱟᱼᱟ ᱡᱟᱦᱟᱸ ᱛᱤᱱᱟᱹᱜ ᱢᱮᱱᱟᱜᱼᱟ ᱯᱮᱸᱭᱟᱡᱽ ᱦᱚᱸ ᱚᱸᱰᱮᱜᱢ ᱮᱢᱟᱜᱼᱟ ᱨᱟᱹᱥᱩᱱ ᱦᱚᱸ ᱯᱩᱨᱟᱹ ᱜᱩᱸᱰᱟᱹ ᱴᱷᱤᱠ ᱠᱟᱛᱮ ᱦ ᱜᱩᱸᱰᱟ ᱦᱟᱛᱮᱢ ᱮᱢᱟᱫᱟᱼᱟ ᱛᱟᱯᱚᱨᱮ ᱫᱚ ᱚᱱᱟᱜᱮᱢ ᱢᱮᱥᱟ ᱠᱮᱜᱼᱟ ᱵᱩᱞᱩᱠ ᱠᱚ ᱮᱢ ᱴᱷᱤᱠ ᱠᱟᱛᱮ ᱯᱩᱨᱟᱹᱟᱢ ᱜᱷᱟᱱᱴᱟ ᱠᱭᱟ ᱢᱟᱱᱮ ᱢᱟᱱᱮ ᱵᱟᱴᱤ ᱞᱮᱠᱟᱱᱟᱜ ᱨᱮ ᱚᱱᱟ ᱡᱟᱦᱟᱸ ᱛᱟᱢ ᱦᱩᱭᱩᱜᱼᱟ ᱥᱤᱯᱤ ᱞᱟᱹᱜᱤᱫ ᱢᱤᱫ ᱦᱚᱞᱚᱝ ᱥᱤᱯᱤ ᱞᱟᱹᱜᱤᱫ ᱵᱮᱥ ᱫᱟᱜ ᱜᱟᱱᱚᱜ ᱠᱟᱱᱟ ᱚᱱᱟᱨᱮ ᱵᱮᱥ ᱴᱷᱤᱠ ᱱᱟᱜ ᱮᱢ ᱥᱤᱯᱤ ᱠᱮᱜᱼᱟ ᱥᱤᱯᱤ ᱠᱟᱛᱮᱫ ᱚᱱᱟ ᱵᱮᱨᱮᱞ ᱡᱤᱞ ᱜᱮ ᱚᱱᱟ ᱢᱚᱥᱞᱟ ᱢᱚᱥᱞᱤ ᱠᱚᱢ ᱥᱤᱯᱤ ᱴᱷᱤᱠ ᱠᱮᱜᱼᱟ ᱛᱟᱯᱚᱨᱮ ᱥᱟᱠᱟᱢ ᱨᱮ ᱟᱫᱚᱢ ᱪᱟᱨᱯᱟᱭᱟ ᱥᱟᱠᱟᱢ ᱨᱮ ᱪᱟᱨᱯᱟ ᱟᱛᱮ ᱛᱟᱨᱯᱚᱨᱮ ᱟᱨ ᱢᱤᱫᱴᱟᱝ ᱥᱟᱠᱟᱢ ᱫᱟᱯᱟᱞ ᱠᱮᱫᱮᱭᱟ ᱛᱟᱨᱯᱚᱨᱮ ᱠᱚᱰᱷᱟ ᱨᱮᱢ ᱮᱢ ᱠᱮᱜᱼᱟ ᱚᱱᱟ ᱫᱚ ᱦᱟᱜ
ᱦᱮᱸ ᱦᱮᱸ ᱢᱟᱱᱮ ᱟᱞᱮ ᱞᱟᱹᱭ ᱢᱮ
ᱦᱚᱸ ᱦᱚᱸ ᱟᱨ ᱞᱟᱹᱭᱮᱫ ᱟᱹᱧ ᱚᱱᱠᱟ ᱠᱚᱲᱦᱟᱨᱮᱢ ᱮᱢ ᱠᱮᱫ ᱛᱟᱨᱯᱚᱨᱮ ᱦᱟᱸᱜ ᱩᱞᱴᱟᱹ ᱯᱟᱞᱴᱟᱹ ᱠᱮᱫ ᱮᱢ ᱤᱥᱤᱱ ᱮᱱᱟ ᱟᱫᱚ ᱚᱱᱟ ᱟᱨᱚᱸ ᱠᱚᱥᱟ ᱡᱤᱞ ᱦᱚᱸ ᱚᱱᱠᱟᱜᱮ ᱠᱚᱥᱟ ᱴᱷᱤᱠ ᱠᱟᱫᱟᱢ ᱡᱤᱞ ᱛᱟᱨᱯᱚᱨᱮ ᱚᱸᱰᱮ ᱦᱚᱞᱚᱝᱮᱢ ᱮᱢᱟ ᱟᱫᱟ ᱦᱚᱞᱚᱝ ᱮᱢ ᱠᱟᱛᱮᱫ ᱚᱸᱰᱮ ᱦᱚᱞᱚᱝ ᱮᱢ ᱠᱟᱛᱮᱫ ᱛᱟᱨᱯᱚᱨᱮ ᱥᱤᱯᱤ ᱵᱟᱲᱟ ᱠᱮᱫᱮ ᱥᱤᱯᱤ ᱵᱟᱲᱟ ᱟᱨᱚᱢ ᱪᱟᱨᱯᱟ ᱠᱮᱜᱼᱟ ᱥᱟᱠᱟᱢ ᱨᱮ ᱢᱟᱱᱮ ᱯᱟᱛᱲᱟ ᱨᱮ ᱯᱟᱛᱲᱟ ᱨᱮ ᱮᱢ ᱠᱟᱛᱮ ᱟᱨᱦᱚᱸ ᱚᱱᱟ ᱟᱨ ᱢᱮᱫᱴᱟᱝ ᱥᱟᱠᱟᱢ ᱨᱮ ᱮᱢ ᱠᱮᱜ-ᱟ ᱚᱱᱟ ᱫᱟᱯᱟᱞᱚᱜ ᱞᱟᱹᱜᱤᱫ ᱟᱨ ᱛᱟᱯᱚᱨᱮ ᱟᱨᱦᱚᱸ ᱚᱱᱟ ᱤᱭᱟᱹᱨᱮ ᱠᱮᱜ-ᱟ ᱠᱚᱲᱦᱟ ᱨᱮ
ᱦᱮᱸ ᱦᱮᱸ ᱚᱱᱠᱟ ᱠᱟᱛᱮᱫ ᱜᱮ ᱪᱮᱫᱟᱜ ᱥᱮ ᱟᱞᱮ ᱦᱚᱸ ᱱᱚᱝᱠᱟ ᱜᱮ ᱮᱸ ᱠᱤᱱᱛᱩ ᱢᱮᱱᱠᱷᱟᱱ ᱟᱞᱮ ᱫᱚ ᱯᱳᱭᱞᱳ ᱫᱚᱞᱮ ᱩᱛᱩ ᱠᱟᱛᱮᱜ ᱜᱮᱞᱮ ᱡᱚᱢ ᱠᱮᱜᱼᱟ ᱟᱫᱚ ᱡᱚᱠᱷᱚᱱ ᱱᱚᱝᱠᱟ ᱢᱚᱬᱮ ᱢᱟᱢᱟ ᱦᱚᱲ ᱥᱮᱫ ᱪᱟᱞᱟᱣ ᱦᱩᱭᱱᱟ ᱮᱸ ᱢᱤᱫᱴᱟᱝ ᱠᱟᱠᱟ ᱦᱚᱲᱟᱜ ᱥᱮ ᱱᱤᱡᱮᱨ ᱠᱟᱠᱟ ᱜᱮ ᱟᱫᱚ ᱛᱩᱞ ᱛᱤᱧ ᱧᱮᱞ ᱮᱫᱟ ᱤᱧ ᱢᱟᱢᱟᱠᱤᱱ ᱤᱧᱠᱤᱱ ᱪᱟᱲᱯᱟ ᱯᱤᱴᱷᱟᱹ ᱠᱟᱣᱫᱤᱧᱟ ᱱᱚᱝᱠᱟ ᱵᱮᱨᱮᱞ ᱛᱮ ᱠᱤ ᱱᱚᱝᱠᱟ ᱥᱤᱯᱤ ᱠᱟᱛᱮ ᱪᱮᱫ ᱞᱮᱠᱟᱢ ᱞᱟᱹᱭ ᱠᱮᱫᱟ ᱫᱚᱢᱮ ᱥᱤᱵᱤᱞ ᱠᱮᱫᱤᱧᱼᱟ ᱪᱤᱫᱠᱟ ᱫᱚᱢ ᱯᱮ ᱯᱤᱴᱷᱟᱹ ᱠᱮᱫᱟ ᱯᱮ ᱫᱤᱥᱚᱢ ᱫᱚᱢᱮ ᱥᱤᱵᱤᱞ ᱠᱟᱱᱟ ᱫᱚ ᱟᱫᱚ ᱱᱚᱜᱼᱚᱭ ᱱᱚᱝᱠᱟ ᱠᱟᱛᱮ ᱟᱫᱚ ᱚᱱᱟ ᱯᱚᱨᱮ ᱠᱷᱟᱱ ᱜᱮ ᱟᱞᱮ ᱚᱲᱟᱜ ᱫᱚ ᱵᱟᱠᱚ ᱡᱚᱢ ᱵᱟᱲᱟ ᱜᱮᱭᱟ ᱡᱚᱠᱷᱚᱱ ᱱᱚᱝᱠᱟ ᱧᱚᱜ ᱠᱚ ᱯᱦᱤᱴᱟᱹ ᱠᱮᱭᱟ ᱠᱚ ᱵᱟᱝ ᱥᱤᱵᱤᱞ ᱜᱮ ᱵᱩᱡᱟᱹᱜ ᱜᱟᱱ ᱢᱟᱱᱮ ᱡᱤᱞ ᱠᱚᱫᱚ ᱥᱩᱠᱨᱤ ᱡᱮᱢᱚᱱ ᱵᱩᱡᱷᱟᱹᱜᱼᱟ ᱡᱮᱢᱚᱱ ᱞᱟᱫ ᱨᱟᱯᱟᱜ ᱠᱟᱛᱮᱫ ᱮᱢ ᱡᱚᱢᱮᱫ ᱞᱮᱠᱟᱱ ᱚᱱᱠᱟ ᱫᱚᱢ ᱵᱩᱡᱷᱟᱹᱣᱟ ᱱᱚᱣᱟ ᱚᱱᱠᱟ ᱫᱚ ᱟᱫᱚ ᱮᱢᱱᱤ ᱛᱮᱜᱮ ᱞᱟᱫ ᱨᱟᱯᱟᱜ ᱡᱤᱱᱤᱥ ᱫᱚ ᱥᱤᱵᱤᱞ ᱫᱚ ᱥᱤᱵᱤᱞ ᱜᱮ ᱵᱩᱡᱷᱟᱹᱜᱼᱟ
ᱦᱳᱭ
ᱩᱸ ᱟᱨ ᱛᱟᱦᱚᱞᱮ ᱞᱮᱴᱚ ᱫᱚᱯᱮ ᱞᱮᱴᱚ ᱵᱟᱲᱟᱭ ᱜᱮᱭᱟ ᱥᱮ ᱵᱟᱝ?
ᱦᱳᱭ ᱞᱮᱴᱚᱭ ᱜᱮᱭᱟᱞᱮ ᱞᱮᱴᱚ ᱦᱚᱸ
ᱟᱞᱮ ᱦᱚᱸ ᱢᱚᱴᱟᱢᱩᱴᱤ ᱡᱚᱠᱷᱚᱱ ᱚᱱᱠᱟ ᱚᱲᱟᱜ ᱜᱮᱞᱮ ᱪᱟᱞᱟᱣ ᱵᱟᱲᱟᱜᱼᱟ ᱥᱟᱸᱜᱮ ᱦᱚᱲ ᱞᱮ ᱪᱟᱜᱼᱟ ᱛᱟᱦᱚᱞᱮ ᱚᱱᱠᱟ ᱢᱟᱱᱮ ᱛᱟᱨᱥᱤᱧ ᱠᱷᱟᱱ ᱜᱮᱞᱮ ᱞᱮᱴᱚᱭᱟ ᱢᱮ ᱡᱤᱢᱚᱱ ᱠᱟᱜ ᱢᱮ ᱥᱤᱢ ᱟᱹᱜᱩ ᱠᱮᱫᱤᱭᱟ ᱛᱟᱦᱚᱞᱮ ᱞᱟᱡ ᱠᱟᱴᱟ ᱫᱚ ᱞᱮᱴᱚᱜᱼᱟ ᱦᱳᱭ ᱥᱤᱢ ᱮᱢ ᱜᱚᱡ ᱠᱮᱫᱮᱭᱟ ᱚᱱᱠᱟ
ᱞᱮᱴᱚ ᱦᱚᱸ ᱟᱹᱰᱤ ᱥᱤᱵᱤᱞᱟ
ᱦᱮᱸ ᱦᱮᱸ ᱟᱨᱚ ᱞᱟᱦᱟ ᱛᱮᱫᱚ ᱡᱟᱹᱱᱤᱡ ᱠᱷᱟᱱ ᱥᱤᱵᱤᱞ ᱧᱚᱜ ᱜᱮ ᱰᱷᱤᱝᱠᱤ ᱦᱩᱲᱩᱝ ᱡᱚᱠᱷᱚᱱ ᱦᱚᱞᱚᱝ ᱛᱟᱦᱮᱸ ᱠᱟᱱᱟ ᱟᱫᱚ ᱱᱮᱛᱟᱨ ᱫᱚ ᱢᱤᱥᱤᱱ ᱨᱮᱱᱟᱜ ᱦᱚᱞᱚᱝ ᱠᱚᱛᱚ
ᱦᱳᱭ ᱦᱳᱭ ᱦᱳᱭ ᱠᱟᱛᱷᱟ ᱠᱟᱱ ᱜᱮᱭᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ ᱱᱮᱛᱟᱨ ᱰᱷᱤᱝᱠᱤ ᱠᱚᱢᱟ ᱵᱟᱱᱚᱜ ᱰᱷᱤᱝᱠᱤ ᱭᱟᱱᱟ ᱱᱟᱦᱟᱜ ᱵᱟᱝᱜᱮ ᱧᱮᱞᱚᱜᱚᱜ ᱠᱟᱱᱟ ᱟᱹᱰᱤ ᱠᱚᱢ ᱥᱚᱢ ᱨᱮ ᱚᱠᱚᱭ ᱠᱚᱣᱟᱜ ᱚᱲᱟᱜ ᱨᱮᱱᱟᱜ ᱢᱮᱱᱟᱜ ᱟᱠᱟᱜᱼᱟ ᱟᱨ ᱵᱟᱝᱠᱷᱟᱱ ᱫᱚ ᱱᱟᱦᱟᱜ ᱰᱷᱤᱝᱠᱤ ᱠᱚᱢᱟ ᱵᱟᱹᱱᱩᱜ ᱩᱛᱟᱹᱨᱟᱱ ᱜᱮᱭᱟ ᱡᱚᱛᱚ ᱜᱮ ᱢᱤᱞ ᱢᱤᱞ ᱦᱚᱞᱚᱝ ᱛᱮᱜᱮ ᱟᱸᱱᱟᱜ ᱠᱚ ᱯᱤᱴᱷᱟᱹᱭᱮᱫᱼᱟ